ᱦᱮᱞᱳ ᱦᱮᱞᱳ
ᱦᱮᱞᱳ
ᱦᱮᱞᱳ ᱦᱮᱸ ᱥᱟᱹᱜᱩᱱ ᱥᱤᱛ
ᱥᱟᱹᱜᱩᱱ ᱥᱮᱛᱟᱜ ᱵᱮᱥ
ᱦᱩᱸ ᱦᱮᱸ ᱟᱹᱞᱤᱧ ᱵᱮᱥ ᱵᱟᱲᱟ ᱜᱮ ᱟᱹᱵᱤᱱ ᱜᱮ ᱪᱮᱫ ᱵᱤᱱ ᱪᱤᱠᱟᱹᱭᱮᱫ-ᱟ
ᱦᱳᱭ ᱟᱹᱞᱤᱧ ᱦᱚᱸ ᱱᱚᱜᱼᱚᱭ ᱱᱤᱛᱚᱜ ᱜᱮ ᱵᱮᱨᱮᱫ ᱵᱟᱲᱟᱛᱮᱫ ᱯᱷᱳᱱ ᱠᱚ ᱧᱮᱞ ᱦᱩᱭᱩᱜ ᱠᱟᱱᱟ
ᱧᱮᱞᱚᱜ ᱠᱟᱱᱟᱞᱤᱧ ᱟᱹᱰᱤ ᱡᱳᱨ ᱠᱚ ᱠᱟᱹᱢᱤᱭᱮᱫᱼᱟ
ᱦᱳᱭ ᱾
ᱦᱳᱭ ᱟᱨ ᱛᱚᱵᱮ ᱪᱮᱫ ᱠᱚᱯᱮ ᱪᱮᱠᱟ ᱵᱟᱲᱟᱭᱮᱫᱼᱟ?
ᱚ ᱪᱮᱠᱟ ᱵᱚᱞᱛᱮ ᱫᱚ ᱥᱮᱛᱟᱜ ᱨᱮ ᱵᱮᱨᱮᱫ ᱠᱟᱛᱮᱫ ᱢᱟ ᱚᱲᱟᱜ ᱨᱮᱭᱟᱜ ᱠᱟᱹᱢᱤ ᱠᱟᱛᱮᱫ ᱜᱨᱟᱣᱩᱱᱰ ᱪᱟᱞᱟᱣ ᱦᱩᱭ ᱠᱟᱱᱟᱱ ᱛᱟᱦᱮᱱᱟ, ᱟᱫᱚ ᱴᱟᱺᱞᱤ ᱠᱷᱚᱱ ᱨᱩᱣᱟᱹᱲ ᱦᱮᱡ ᱠᱟᱛᱮᱫ ᱦᱚᱜ-ᱚᱭ ᱯᱷᱟᱨᱪᱟ ᱵᱟᱲᱟ ᱦᱩᱭ ᱠᱟᱱᱟ ᱱᱤᱛᱚᱜ ᱫᱩᱲᱩᱵ ᱦᱩᱭ ᱠᱟᱱ ᱛᱟᱦᱮᱱᱟ ᱾
ᱦᱳᱭᱦᱮ ᱟᱹᱰᱤ ᱵᱮᱥ ᱵᱮᱱ ᱞᱟᱹᱭ ᱠᱮᱜᱼᱟ ᱡᱮᱢᱚᱱ ᱥᱮᱛᱟᱜ ᱨᱮ ᱵᱮᱨᱮᱫ ᱠᱟᱛᱮᱫ ᱜᱨᱟᱣᱩᱱᱰ ᱠᱚ ᱥᱮᱫ ᱪᱟᱞᱟᱜ ᱾ ᱱᱮᱛᱟᱨᱻ ᱱᱤᱭᱟᱹ ᱡᱮᱱᱨᱮᱥᱚᱱ ᱨᱮᱫᱚ ᱡᱚᱛᱚ ᱦᱚᱲ ᱜᱮ ᱮᱠᱥᱟᱨᱥᱟᱭᱤᱡᱽ ᱠᱚᱫᱚ ᱟᱹᱰᱤ ᱡᱟᱹᱨᱩᱲ ᱠᱟᱱᱟ ᱾ ᱟᱨᱞᱤᱧ ᱢᱮᱱᱟ ᱥᱮᱛᱟᱜ ᱨᱮ ᱡᱮᱢᱚᱱ ᱥᱥᱤᱨ ᱨᱮ ᱛᱟᱲᱟᱢ ᱥᱮᱛᱟᱜ ᱨᱮᱱᱟᱜ ᱦᱚᱭ ᱠᱚ ᱥᱟᱦᱮᱫ ᱟᱫᱮᱨ ᱟᱵᱚᱣᱟᱜ ᱦᱚᱲᱢᱚ ᱞᱟᱹᱜᱤᱫ ᱟᱭᱢᱟ ᱢᱚᱸᱡᱽ ᱜᱮᱭᱟ, ᱪᱮᱫᱟᱜ ᱥᱮ ᱟᱭᱢᱟ ᱞᱮᱠᱟᱱ ᱦᱚᱲ ᱢᱮᱱᱟᱜ ᱵᱚᱱᱟ ᱠᱤ ᱵᱷᱳᱨ ᱨᱮ ᱵᱟᱝᱵᱚᱱ ᱵᱮᱨᱮᱫ ᱠᱟᱱᱟ ᱾ ᱥᱮ ᱚᱱᱠᱟ ᱥᱤᱥᱤᱨ ᱠᱚᱨᱮ ᱵᱟᱝ ᱵᱚᱱ ᱛᱟᱲᱟᱢᱮᱜᱼᱟ ᱾ ᱟᱨ ᱡᱟᱦᱟᱸ ᱟᱭᱢᱟ ᱞᱮᱠᱟᱱᱟᱜ ᱵᱟᱦᱟ ᱠᱚ ᱨᱮᱱᱟᱜ ᱥᱚ ᱦᱩᱭᱱᱟ ᱚᱱᱟ ᱠᱚᱦᱚᱸ ᱱᱮᱛᱟᱨ ᱫᱚ ᱵᱟᱝᱵᱚᱱ ᱥᱟᱦᱮᱸᱫ ᱟᱫᱮᱨᱮᱜ ᱠᱟᱱᱟ ᱾ ᱚᱱᱟ ᱠᱚᱫᱚ ᱢᱤᱫᱴᱮᱡ ᱥᱩᱫᱽᱫᱷ ᱵᱟᱞᱟ ᱡᱟᱦᱟᱸ ᱚᱠᱥᱤᱡᱮᱱ ᱵᱚᱱ ᱧᱟᱢᱮᱫ ᱠᱟᱱᱟ
ᱚᱱᱟ ᱟᱵᱚᱣᱟᱜ ᱦᱚᱲᱢᱚ ᱨᱮ ᱵᱚᱞᱚᱱ ᱠᱟᱱᱟ ᱦᱮᱸᱥᱮ ᱾ ᱟᱨ ᱚᱱᱟ ᱠᱚ ᱱᱮᱛᱟᱨ ᱵᱟᱝᱵᱚᱱ ᱥᱟᱦᱮᱫ ᱟᱫᱨᱮᱜ ᱠᱟᱱ ᱥᱮ ᱵᱟᱝᱵᱚᱱ ᱛᱟᱲᱟᱢ ᱮᱫ ᱠᱟᱱ ᱜᱷᱟᱥ ᱠᱚᱨᱮ ᱾ ᱚᱱᱟ ᱤᱭᱟᱹᱛᱮ ᱟᱵᱚᱣᱟᱜ ᱦᱚᱲᱢᱚ ᱠᱚᱨᱮ ᱱᱮᱛᱟᱨ ᱟᱭᱢᱟ ᱨᱩᱣᱟᱹ ᱠᱚ ᱟᱨᱡᱟᱜ ᱠᱟᱱ ᱨᱮᱦᱚᱸ ᱟᱡᱛᱮ ᱱᱟᱦᱟᱜ ᱵᱟᱭ ᱪᱟᱵᱟᱜ ᱠᱟᱱᱟ, ᱠᱟᱨᱚᱱ ᱠᱮ ᱚᱱᱟ ᱠᱚᱨᱮᱱᱟᱜ ᱨᱟᱱ ᱫᱚ ᱚᱱᱟ ᱠᱚ ᱠᱟᱱ ᱜᱮᱭᱟ ᱥᱮ ᱦᱳᱭ ᱞᱟᱹᱭ ᱵᱮᱱ ᱾
ᱦᱳᱭ ᱟᱫᱚ ᱱᱮᱪ ᱱᱮᱪᱟᱨᱮᱞ ᱱᱮᱪᱟᱨᱮᱞ ᱴᱷᱤᱠ ᱥᱟᱺᱤᱡ ᱛᱟᱦᱮᱸ ᱞᱮᱱᱠᱷᱟᱡ ᱥᱮ ᱱᱮᱪᱟᱨᱮᱞ ᱨᱮᱭᱟᱜ ᱡᱟᱦᱟᱱᱟᱜ ᱵᱟᱢ ᱟᱨᱡᱟᱣ ᱧᱟᱢ ᱞᱮᱠᱷᱟᱡ ᱟᱫᱚ ᱨᱳᱜᱽ ᱟᱡᱟᱨ ᱫᱚ ᱟᱢ ᱜᱮᱛᱚ ᱧᱟᱢ ᱢᱮᱭᱟ, ᱱᱚᱝᱠᱟ ᱜᱮ ᱦᱩᱭ ᱠᱟᱱᱟ ᱾
ᱦᱳᱭ ᱟᱫᱚ ᱚᱱᱮ ᱚᱱᱟ ᱠᱟᱱᱟ ᱡᱮᱢᱚᱱ ᱵᱮᱱ ᱞᱟᱹᱭ ᱠᱮᱜ-ᱟ ᱡᱮ ᱟᱯᱱᱟᱨ ᱛᱮᱜᱮ ᱟᱡᱟᱨ ᱵᱚᱱ ᱦᱟᱹᱨ ᱡᱚᱱᱟᱜ ᱠᱟᱱ ᱞᱮᱠᱟ ᱦᱳᱭᱥᱮ ᱾ ᱡᱮᱢᱚᱱ ᱯᱷᱮᱱ ᱦᱟᱣᱟᱨᱮ ᱫᱤᱱ ᱵᱷᱳᱨ ᱛᱟᱦᱮᱱ, ᱢᱤᱫᱴᱮᱱ ᱚᱲᱟᱜ ᱨᱮ ᱫᱤᱱ ᱵᱷᱳᱨ ᱵᱚᱞᱚ ᱠᱚᱜ ᱾ ᱟᱨ ᱵᱟᱦᱨᱮ ᱥᱮᱱ ᱵᱟᱝ ᱵᱚᱱ ᱩᱰᱩᱠᱚᱜ ᱠᱟᱱᱟ ᱡᱟᱦᱟᱸ ᱱᱮᱪᱟᱨᱮᱞ ᱡᱤᱱᱤᱥ ᱠᱟᱱᱟ ᱟᱵᱚ ᱧᱟᱢ ᱫᱚᱨᱠᱟᱨ ᱚᱱᱟ ᱟᱵᱚᱣᱟᱜ ᱦᱚᱲᱢᱚᱨᱮ ᱵᱟᱭ ᱧᱟᱢᱮᱜ-ᱟ ᱾ ᱥᱮᱫᱟᱭ ᱫᱚ ᱡᱮᱢᱚᱱ ᱵᱷᱳᱨ ᱨᱮ ᱵᱮᱨᱮᱫ ᱠᱟᱛᱮᱫ ᱱᱟᱦᱟᱜ ᱫᱟᱹᱛᱟᱹᱱ ᱠᱚ ᱥᱟᱵ ᱠᱟᱛᱮᱫ ᱠᱚ ᱪᱟᱞᱟᱜ-ᱟ ᱵᱟᱹᱭᱦᱟᱹᱲ ᱥᱮᱫ ᱦᱳᱭ ᱥᱮ ᱾
ᱟᱨ ᱥᱮᱛᱟᱜ ᱥᱮᱛᱟᱜ ᱨᱮᱭ ᱛᱟᱲᱟᱢ ᱠᱮᱜ-ᱟ ᱥᱤᱥᱤᱨ ᱨᱮ ᱚᱱᱟ ᱦᱚᱸ ᱢᱤᱫᱴᱮᱡ ᱟᱹᱰᱤ ᱢᱟᱨᱟᱝ ᱨᱟᱱ ᱠᱟᱱᱟ ᱾
ᱟᱨ ᱡᱟᱦᱟᱸ ᱥᱟᱦᱮᱫ ᱟᱫᱮᱨ ᱠᱮᱜ-ᱟᱭ ᱦᱟᱸᱜ ᱡᱟᱦᱟᱱᱟᱜ ᱥᱚ ᱠᱚ ᱵᱟᱦᱟ ᱮᱢᱟᱱ ᱛᱮᱭᱟᱜ ᱠᱚ ᱫᱟᱨᱮ ᱠᱚᱨᱮᱱᱟᱜ ᱚᱱᱟ ᱦᱚᱸ ᱟᱹᱰᱤ ᱢᱟᱨᱟᱝ ᱨᱟᱱ ᱠᱟᱱᱟ ᱾
ᱟᱨ ᱡᱟᱦᱟᱸ ᱱᱟᱦᱟᱜ ᱥᱤ ᱥᱮᱛᱟᱜ ᱥᱮᱛᱟᱜ ᱨᱮ ᱥᱤᱛᱩᱝ ᱵᱚᱱ ᱧᱟᱢᱮᱫ ᱠᱟᱱᱟ ᱟᱵᱚ ᱦᱚᱲᱢᱚ ᱨᱮ, ᱚᱱᱟ ᱟᱨᱦᱚᱸ ᱦᱟᱸᱜ ᱟᱹᱰᱤ ᱞᱟᱹᱴᱩ ᱨᱟᱱ ᱠᱟᱱᱟ ᱦᱳᱭ ᱥᱮ ᱾
ᱦᱳᱭ ᱦᱳᱭ ᱾
ᱡᱮᱢᱚᱱ ᱱᱤᱛᱚᱜ ᱢᱟ ᱱᱟᱦᱟᱜ ᱜᱤᱫᱽᱨᱟᱹ ᱠᱚ ᱱᱟᱥᱮᱱᱟᱜ ᱠᱚ ᱧᱮᱞᱟ ᱥᱤᱛᱩᱝᱮᱫ ᱟᱭ ᱮᱱᱠᱷᱟᱱ ᱠᱚ ᱢᱮᱱᱟ ᱟᱹᱰᱤ ᱡᱳᱨ ᱜᱮᱭ ᱥᱤᱛᱩᱝ ᱮᱜ-ᱟᱭ ᱤᱧᱫᱚ ᱵᱟᱹᱧ ᱩᱰᱩᱠᱚᱜ-ᱟ ᱾ ᱥᱮ ᱮᱠᱮᱱ ᱡᱟᱸᱜᱟ ᱛᱮ ᱱᱟᱦᱟᱜ ᱵᱟᱹᱧ ᱛᱟᱲᱟᱢᱟ ᱾
ᱵᱟᱝᱠᱚ ᱛᱟᱲᱟᱢᱮᱜ-ᱟ ᱾
ᱦᱳᱭ ᱦᱳᱭ ᱾ ᱮᱠᱮᱱ ᱡᱟᱸᱜᱟ ᱨᱮ ᱜᱤᱫᱽᱨᱟᱹ ᱠᱚ ᱵᱟᱝᱠᱚ ᱛᱟᱲᱟᱢ ᱫᱟᱲᱮᱭᱟᱜ-ᱟ ᱥᱮᱞᱤᱧ ᱞᱟᱹᱭᱟ ᱚᱱᱠᱟ ᱱᱤᱛᱚᱜ ᱵᱟᱝᱵᱚᱱ ᱦᱮᱣᱟᱭᱮᱫ ᱠᱚ ᱛᱮ ᱩᱱᱠᱩᱣᱟᱜ ᱦᱮᱣᱟ ᱵᱟᱝ ᱦᱩᱭᱩᱜ ᱠᱟᱱ ᱛᱟᱠᱚᱣᱟ, ᱪᱮᱫᱟᱜ ᱥᱮ ᱢᱤᱫᱴᱮᱱ ᱢᱟᱹᱱᱢᱤ ᱫᱚ ᱪᱮᱫ ᱞᱮᱠᱟ ᱠᱟᱴᱤᱡ ᱠᱷᱚᱱ ᱟᱡ ᱮ ᱦᱮᱣᱟᱜ-ᱟ ᱚᱱᱠᱟ ᱞᱮᱠᱟᱜ ᱜᱮ ᱩᱱᱤ ᱫᱚᱭ ᱪᱟᱞᱟᱜ-ᱟ
ᱦᱳᱭ ᱚᱱᱟ ᱫᱚ
ᱢᱤᱫᱴᱮᱡ ᱦᱩᱧ ᱦᱩᱰᱤᱧ ᱢᱟᱨᱟᱝ ᱜᱤᱫᱽᱨᱟᱹ ᱡᱩᱫᱤ ᱵᱚᱱ ᱢᱮᱛᱟᱣᱟᱭᱟ ᱟᱞᱚᱢ ᱛᱟᱲᱟᱢᱟ ᱪᱟᱹᱴᱠᱤ ᱵᱟᱢ ᱦᱚᱨᱚᱜ ᱞᱮᱠᱷᱟᱡ ᱫᱚ ᱡᱟᱹᱱᱩᱢᱚᱜ ᱟᱢ
ᱦᱩᱸ ᱛᱟᱦᱚᱞᱮ ᱠᱷᱟᱱ ᱩᱱᱤ ᱫᱚ ᱩᱱᱤ ᱫᱚ ᱚᱱᱟ ᱫᱚ ᱩᱱᱤ ᱨᱮᱜᱮ ᱪᱮᱫ ᱠᱮᱫᱟᱭ ᱡᱮ ᱤᱧ ᱫᱚ ᱪᱟᱹᱴᱠᱤ ᱪᱷᱟᱲᱟ ᱟᱠᱟ ᱨᱮᱦᱚᱸ ᱪᱟᱞᱟᱜ ᱵᱟᱝ ᱜᱟᱱᱚᱜ-ᱟ
ᱦᱳᱭ ᱟᱫᱚ ᱩᱱᱤᱭᱟᱜ ᱫᱚ ᱵᱨᱮᱱ ᱨᱮᱜᱮ ᱚᱱᱟ ᱫᱚ ᱦᱟᱸᱜ ᱞᱳᱰ ᱮᱱ ᱛᱟᱭᱟ ᱥᱮ ᱩᱱᱤ ᱫᱚ ᱚᱱᱟ ᱫᱚ ᱵᱟᱹᱭᱥᱣ ᱫᱤᱭᱟ ᱵᱷᱳᱨᱮ ᱤ ᱪᱚᱴᱠᱤ ᱵᱮᱜᱚᱨ ᱛᱮ ᱵᱟᱹᱧ ᱛᱟᱲᱟᱢ ᱞᱮᱠᱷᱟᱡ ᱡᱟᱸᱜᱟ ᱨᱤᱧ ᱡᱟᱹᱱᱩᱢᱚᱜ-ᱟ ᱥᱮ ᱨᱩᱯᱟᱹᱲᱤᱧᱟᱹ ᱟᱨ ᱩᱱᱤ ᱜᱤᱫᱽᱨᱟᱹ ᱡᱩᱫᱤ ᱮᱠᱮᱱ ᱡᱟᱸᱜᱟ ᱛᱮᱭ ᱛᱟᱲᱟᱢᱮᱜ-ᱟ ᱟᱨ ᱡᱩᱫᱤ ᱦᱟᱸᱜ ᱵᱟᱝᱵᱚᱱ ᱨᱚᱚᱠᱷᱟᱣᱮ ᱠᱟᱱᱟ ᱵᱟᱝᱵᱚᱱ ᱴᱚᱠᱟᱣᱮ ᱠᱟᱱᱟ ᱮᱱᱠᱷᱟᱱ ᱚᱸᱰᱮ ᱠᱷᱚᱱ ᱜᱮ ᱱᱟᱦᱟᱜ ᱩᱱᱤ ᱫᱚᱭ ᱠᱮᱴᱮᱡᱚᱜ ᱠᱟᱱᱟ ᱩᱱᱤ ᱫᱚ ᱦᱟᱹᱥᱩ ᱦᱚᱸ ᱵᱟᱭ ᱵᱟᱲᱟᱭᱟ ᱡᱟᱹᱱᱩ ᱦᱚᱸ ᱵᱟᱭ ᱵᱟᱲᱟᱭᱟ ᱩᱱᱤ ᱫᱚ ᱱᱟᱦᱟᱜ- ᱮ ᱧᱤᱨ ᱵᱟᱲᱟᱭᱟ ᱟᱫᱚ ᱚᱱᱮ ᱚᱱᱠᱟ ᱚᱱᱠᱟ ᱞᱮᱠᱟ ᱛᱮ ᱜᱮ ᱠᱟᱴᱤᱱ ᱠᱟᱹᱴᱤᱡ ᱠᱟᱹᱴᱤᱡ ᱠᱷᱚᱱ ᱜᱤᱫᱽᱨᱟᱹ ᱫᱚ ᱚᱱᱟ ᱪᱮᱫ ᱵᱚᱱ ᱞᱟᱹᱭ ᱠᱚᱣᱟᱜ ᱪᱮᱫ ᱵᱚᱱ ᱪᱮᱫ ᱟᱠᱚᱣᱟ ᱚᱱᱠᱟ ᱜᱮ ᱠᱚ ᱪᱮᱫᱚᱜᱚᱜ ᱠᱟᱱᱟ ᱟᱨ ᱪᱮᱫ ᱞᱮᱠᱟᱱ ᱢᱚᱦᱚᱞ ᱨᱮ ᱜᱤᱫᱽᱨᱟᱹᱭ ᱛᱟᱦᱮᱱᱟ ᱚᱱᱟ ᱡᱚᱛᱚ ᱠᱷᱚᱱ ᱞᱟᱹᱴᱩ ᱫᱚᱭ ᱢᱮᱴᱟ ᱨᱮᱜ ᱠᱟᱱᱟ ᱦᱮᱥᱮ᱾
ᱦᱳᱭ ᱢᱤᱫᱴᱮᱱ ᱟᱹᱛᱩ ᱨᱮᱱᱟᱝ ᱯᱚᱨᱤ ᱟᱹᱛᱩ ᱨᱮᱱᱟᱜ ᱯᱚᱨᱤ ᱦᱮᱸ ᱟᱹᱛᱩ ᱨᱮᱱ ᱯᱚᱨᱤᱵᱮᱥ ᱪᱮᱫ ᱞᱮᱠᱟ ᱪᱮᱜ ᱠᱟᱵᱟᱝ
ᱦᱳᱭ
ᱛᱚ ᱯᱚᱨᱤᱵᱮᱥ ᱪᱮᱛᱟᱱ ᱦᱚᱸ ᱰᱤᱯᱮᱱᱰᱟᱭ ᱥᱚᱵ ᱠᱤᱪᱷᱩ ᱱᱟᱜᱼᱼ
ᱦᱮᱸ ᱟᱫᱚ ᱡᱮᱢᱚᱱ ᱟᱹᱛᱩ ᱟᱹᱛᱩ ᱨᱮᱱ ᱜᱤᱫᱽᱨᱟᱹ ᱥᱮᱛᱟᱜ ᱨᱮ ᱵᱮᱨᱮᱜ ᱛᱚᱨᱟ ᱱᱟᱦᱟᱜᱼᱼ ᱩᱰᱳᱠᱚᱜ-ᱟᱭ ᱫᱟᱬᱟ ᱵᱟᱲᱟ ᱭᱟᱭ ᱟᱨ ᱵᱟᱡᱟᱨ ᱠᱚᱨᱮᱱ ᱜᱤᱫᱽᱨᱟᱹ ᱱᱟᱦᱟᱜ ᱵᱮᱨᱻ ᱨᱟᱠᱟᱵ ᱦᱟᱹᱵᱤᱡ ᱦᱟᱸᱜ ᱵᱮᱲᱟ ᱨᱟᱠᱟᱵ ᱦᱟᱹᱵᱤᱡ ᱩᱱᱤ ᱫᱚ ᱦᱟᱸᱜ ᱮ ᱜᱤᱛᱤᱡ ᱠᱟᱱ ᱜᱮᱭᱟ᱾
ᱦᱩᱸ
ᱟᱫᱚ ᱩᱱᱤ ᱫᱚ ᱱᱟ ᱥᱤᱛᱩᱢ ᱮ ᱧᱟᱢ ᱞᱮᱜ-ᱟ ᱱᱟ ᱦᱚᱭᱮ ᱧᱟᱢ ᱞᱮᱜ-ᱟ ᱟᱨ ᱱᱟ ᱠᱤ ᱥᱤᱥᱤᱨ ᱫᱟᱜ ᱮ ᱧᱟᱢ ᱞᱮᱜ-ᱟ ᱟᱨ ᱡᱟᱦᱟᱸ ᱟᱵᱚ ᱵᱚᱱ ᱡᱚᱢ ᱧᱩᱭᱮᱜ ᱠᱟᱱᱟ ᱚᱱᱟ ᱠᱩ ᱨᱮ ᱦᱚᱸ ᱟᱭᱢᱟ ᱧᱮᱞᱚᱜᱚᱜ ᱠᱟᱱᱟ ᱱᱤᱛᱚᱜ ᱫᱚ ᱟᱭᱢᱟ ᱡᱚᱢ ᱧᱩ ᱞᱮᱠᱟ ᱵᱚᱫᱚᱞ ᱠᱟᱱᱟ ᱚᱱᱟ ᱛᱮ ᱦᱚᱲᱢᱚ ᱠᱚ ᱟᱭᱢᱟ ᱵᱚᱫᱚᱞᱮᱱ ᱛᱟᱵᱚᱱᱟ ᱪᱮᱫᱟᱜ ᱥᱮ ᱥᱮᱫᱟᱭ ᱠᱚ ᱦᱟᱯᱲᱟᱢ ᱠᱚ ᱫᱚ ᱟᱹᱰᱤ
ᱟᱨ ᱱᱤᱛᱚᱜ ᱡᱟᱦᱟᱸ ᱵᱚᱱ ᱧᱮᱞ ᱠᱟᱱᱟ ᱱᱤᱛᱚᱜ ᱡᱮᱱᱨᱮᱥᱮᱱ ᱨᱮ
ᱛᱮ ᱦᱚᱸ ᱱᱤᱛ ᱱᱤᱛ ᱦᱟᱹᱵᱤᱡ ᱛᱮ ᱦᱚᱸ ᱞᱟᱦᱟ ᱯᱟᱹᱦᱤᱞ ᱦᱟᱯᱲᱟᱢ ᱠᱚᱫᱚ ᱱᱤᱛᱦᱚ ᱢᱚᱸᱡᱽ ᱜᱮ ᱢᱮᱱᱟᱜ ᱠᱚᱣᱟ ᱥᱮ ᱠᱟᱹ ᱴᱮᱡ ᱫᱟᱲᱮ ᱥᱟᱲᱮ ᱜᱮ ᱢᱮᱱᱟᱜ ᱟᱠᱟᱜ ᱠᱚᱣᱟ᱾
ᱦᱳᱭ ᱦᱚᱭ
ᱛᱚ ᱜᱚᱲᱚᱢᱵᱟ ᱜᱚᱲᱚᱢᱵᱟ ᱚᱲᱟᱜ ᱨᱮ ᱢᱮᱱᱟᱭ ᱠᱟᱫᱮᱞᱤᱧᱟᱹ ᱛᱟᱦᱞᱮ ᱚᱱᱟ ᱦᱤᱥᱟᱹᱵ ᱛᱮ ᱫᱚ ᱧᱮᱞᱮᱫ ᱜᱮᱭᱟ ᱡᱮᱧ ᱡᱮᱼᱼ ᱞᱟᱦᱟᱛᱮᱱ ᱯᱟᱹᱦᱤᱞ ᱦᱟᱯᱲᱟᱢ ᱠᱚ ᱫᱚ ᱠᱮᱴᱮᱡ ᱟᱨ ᱦᱚᱲᱢᱚ ᱠᱚ ᱩᱱᱟᱹᱜ ᱫᱚ ᱨᱳᱜᱽ ᱟᱡᱟᱨ ᱵᱟᱭ ᱧᱟᱢᱮᱫ ᱤᱫᱤᱜ
ᱵᱟᱭ ᱧᱟᱢᱮᱜ ᱠᱚᱣᱟ ᱦᱮᱸ ᱦᱮᱸ
ᱩᱸᱜ
ᱠᱟᱨᱚᱱ ᱫᱚ ᱠᱟᱱᱟ ᱟᱵᱚ ᱱᱤᱛᱚᱜ ᱫᱚ ᱟᱭᱢᱟ ᱞᱮᱠᱟᱱ ᱠᱮᱢᱤᱠᱮᱞ ᱡᱤᱱᱤᱥ ᱵᱚᱱ ᱡᱚᱢᱮᱜ-ᱟ᱾
ᱦᱩᱸᱜ ᱩ
ᱟᱨᱼᱼ ᱱᱚᱣᱟ ᱨᱩᱣᱟᱹ ᱦᱟᱹᱥᱩ ᱢᱟᱢᱞᱟ ᱛᱮ ᱱᱚᱣᱟ ᱵᱟᱨᱮ ᱛᱮ ᱞᱟᱝ ᱨᱚᱲᱟ ᱮᱱᱠᱷᱟᱱ ᱟᱭᱢᱟ ᱞᱮᱠᱟᱱ ᱡᱤᱱᱤᱥ ᱚᱝᱠᱟ ᱧᱮᱞᱚᱜ ᱠᱟᱱᱟ ᱠᱤ ᱟᱵᱚ ᱛᱮ ᱜᱮ ᱟᱵᱚᱣᱟᱜ ᱦᱚᱲᱢᱚ ᱨᱮ ᱟᱡᱟᱨ ᱵᱚᱱ ᱟᱨᱡᱟᱣᱮᱜᱼᱼ ᱠᱟᱱᱟ ᱠᱟᱨᱚᱱ ᱫᱚ ᱥᱮᱫᱟᱭ ᱦᱚᱲ ᱠᱩ ᱛᱤᱱᱟᱹᱜ ᱠᱩ ᱛᱟᱦᱮᱸ ᱞᱮᱱ ᱛᱟᱵᱚᱱᱟ ᱩᱝᱠᱩ ᱫᱚ ᱱᱟᱦᱟᱜ ᱡᱟᱦᱟᱱᱟᱜ ᱠᱤᱨᱤᱝ ᱠᱟᱛᱮᱜ ᱰᱷᱤᱨ ᱵᱟᱝ ᱠᱚ ᱡᱚᱢᱟ ᱟᱠᱚᱣᱟᱜ ᱡᱟᱦᱟ ᱱᱟᱜ ᱨᱚᱦᱚᱭ ᱠᱟᱫᱟᱭ ᱥᱮ ᱟᱡ ᱡᱟᱦᱟᱱᱟᱜ ᱮ ᱤᱥᱤᱱᱮᱜ ᱠᱟᱱᱟ ᱥᱮ ᱚᱲᱟᱜ ᱨᱮ ᱛᱤᱱᱟᱹᱜ ᱢᱮᱱᱟᱜ ᱛᱚ ᱵᱚᱱᱟ ᱤᱱᱟᱹᱜ ᱜᱮ ᱱᱟᱦᱟᱜ ᱮ ᱡᱚᱢᱟ᱾ ᱢᱮᱱᱠᱷᱟᱱ ᱵᱟᱨᱦᱮ ᱠᱷᱚᱱ ᱫᱚ ᱱᱟᱦᱟᱸᱜ ᱠᱤᱨᱤᱧ ᱠᱚ ᱛᱮ ᱩᱱ ᱥᱚᱢᱚᱭ ᱫᱚ ᱵᱟᱝ ᱧᱟᱢᱚᱜ ᱠᱟᱱ ᱛᱟᱦᱮᱱᱟ ᱟᱨ ᱱᱤᱛᱚᱜ ᱫᱚ ᱚᱲᱟᱜ ᱨᱮ ᱛᱤᱱᱟᱹᱜ ᱵᱮᱱᱟᱣ ᱠᱟᱛᱮᱜ ᱵᱟᱝ ᱵᱚᱱ ᱡᱚᱢ ᱫᱟ ᱚᱱᱟ ᱠᱷᱚᱱ ᱡᱟᱹᱥᱛᱤ ᱫᱚ ᱵᱟᱨᱦᱮ ᱨᱮ ᱜᱮ ᱵᱚᱱ ᱡᱚᱢ ᱮᱜ ᱠᱟᱱᱟ ᱦᱮᱸ ᱥᱮ
ᱦᱳᱭ ᱟᱫᱚ ᱟᱹᱞᱤᱧ ᱫᱚ ᱵᱟᱦᱨᱮ ᱨᱮ ᱫᱚ ᱵᱟᱹᱞᱤᱧ ᱡᱚᱢ ᱜᱮᱭᱟ ᱟᱹᱞᱤᱧ ᱫᱚ ᱚᱱᱟ ᱠᱚ ᱫᱤᱠ ᱫᱤᱭᱮ ᱯᱩᱨᱟᱹᱴᱟ ᱞᱤᱧ ᱢᱮᱱ ᱴᱮᱱᱮᱜ ᱜᱮᱭᱟ ᱟᱫᱚ ᱡᱟᱦᱟᱸ ᱛᱮ ᱜᱮ ᱞᱤᱧ ᱪᱟᱞᱟᱜ ᱚᱲᱟᱜ ᱨᱮ ᱞᱤᱧ ᱵᱟᱱᱟᱣᱟ ᱵᱟᱱᱟᱣ ᱠᱟᱛᱮᱫ ᱴᱤᱯᱷᱤᱱ ᱛᱮ ᱞᱤᱧ ᱤᱫᱤ ᱜᱮᱭᱟ ᱟᱹᱞᱤᱧ ᱫᱚ
ᱦᱳᱭ ᱚᱱᱟ ᱟᱹᱰᱤ ᱵᱮᱥ ᱵᱮᱱ ᱞᱟᱹᱭ ᱠᱮᱜ-ᱟ ᱠᱟᱨᱚᱱ ᱟᱨ ᱦᱚᱸ ᱚᱝᱠᱟ ᱟᱭᱢᱟ ᱢᱟᱱᱮ ᱟᱸᱜ ᱦᱟᱱᱰᱨᱮᱰ ᱯᱟᱨᱥᱮᱱᱴ ᱨᱮ ᱧᱮᱞᱚ ᱜᱚᱜ ᱠᱟᱱ ᱠᱷᱟᱡ ᱫᱚ ᱱᱟᱭᱤᱱᱴᱤ ᱯᱷᱟᱭᱤᱵ ᱯᱟᱨᱥᱮᱱᱴ ᱦᱚᱲ ᱟᱵᱚ ᱱᱟᱦᱟᱸᱜ ᱚᱱᱠᱟ ᱜᱮ ᱵᱚᱱ ᱵᱮᱵᱚᱦᱟᱨ ᱫᱟ ᱟᱵᱚᱣᱟᱜ ᱦᱚᱲᱢᱚ ᱥᱟᱣ ᱛᱮ ᱟᱨ ᱟᱹᱰᱤ ᱠᱚᱢ ᱦᱚᱲ ᱡᱟᱦᱟᱸ ᱯᱟᱸᱪ ᱯᱟᱨᱥᱮᱱᱴ ᱦᱚᱲ ᱵᱚᱱ ᱵᱟᱧᱪᱟ ᱛᱟᱜ ᱠᱟᱱᱟ ᱩᱱᱠᱩ ᱜᱮ ᱱᱟᱦᱟᱜ ᱢᱚᱸᱡᱽ ᱛᱮᱵᱚᱱ ᱡᱚᱢ ᱧᱩᱭᱮᱜ-ᱟ ᱟᱨ ᱢᱚᱸᱡᱽ ᱛᱮᱵᱚᱱ ᱧᱮᱞ ᱫᱟ ᱟᱵᱚᱣᱟᱜ ᱦᱚᱲᱢᱚ ᱦᱮᱸ ᱥᱮ
ᱦᱩᱸ ᱟᱞᱤᱧ ᱫᱚ ᱵᱟᱦᱨᱮ ᱨᱮ ᱫᱚ ᱯᱷᱚᱞ ᱵᱮᱜᱚᱨ ᱫᱚ ᱮᱴᱟᱜ ᱠᱤᱪᱷᱩ ᱫᱚ ᱵᱟᱝ ᱞᱤᱝ ᱠᱤᱨᱤᱧ ᱜᱮᱭᱟ ᱡᱮ ᱯᱷᱚᱞ ᱠᱚ ᱟᱫᱚ ᱵᱟᱹᱠᱤᱭᱟᱜ ᱫᱚ ᱵᱟᱠᱤᱭᱟᱜ ᱡᱚᱢᱟᱜ ᱫᱚ ᱚᱲᱟᱜ ᱠᱷᱚᱱᱞᱤᱧ ᱵᱮᱟᱱᱟᱣ ᱤᱫᱤ ᱜᱮᱭᱟ
ᱡᱮᱢᱚᱱ ᱦᱩᱭᱩᱜ ᱠᱟᱱᱟ ᱟᱵᱚ ᱩᱛᱩ ᱛᱮᱭᱟᱜ ᱠᱚ ᱩᱛᱩ ᱛᱮᱭᱟᱜ ᱠᱚ ᱥᱚᱦᱚᱨ ᱵᱟᱡᱟᱨ ᱨᱮᱵᱚᱱ ᱠᱤᱨᱤᱧᱮᱫ ᱠᱟᱱᱟ ᱱᱟᱜ ᱱᱚᱣᱟ ᱫᱚ ᱦᱟᱸᱜ ᱚᱱᱠᱟ ᱴᱟᱴᱠᱟ ᱢᱟᱪᱷᱟᱣᱜ ᱫᱚ ᱵᱟᱝ ᱵᱚᱱ ᱧᱟᱢ ᱮᱫᱟ ᱦᱮᱸᱥᱮ ᱟᱨ ᱴᱟᱴᱠᱟᱣᱟᱜ ᱵᱚᱱ ᱧᱟᱢᱮᱫ ᱠᱟᱱ ᱠᱷᱟᱱ ᱱᱟᱦᱟᱜ ᱚᱱᱮ ᱟᱵᱚ ᱥᱟᱱᱛᱟᱲ ᱦᱚᱲ ᱠᱚᱜᱮ ᱠᱚ ᱟᱹᱜᱩ ᱠᱟᱜᱼᱟ ᱡᱟᱦᱟᱸ ᱚᱱᱟ ᱫᱚ ᱦᱩᱭᱩᱜᱭᱳᱜ ᱠᱟᱱᱟ ᱠᱷᱮᱛ ᱠᱷᱚᱱᱮ ᱜᱚᱜ ᱟᱹᱜᱩᱭᱮᱫᱟ ᱟᱹᱨᱩᱵ ᱥᱟᱯᱷᱟ ᱟᱹᱜᱩ ᱠᱟ ᱠᱟᱛᱮᱮᱫ ᱟᱨ ᱟᱵᱚ ᱫᱚ ᱱᱟᱦᱟᱜ ᱡᱟᱦᱟᱱᱟᱜ ᱠᱮᱢᱤᱠᱮᱞ ᱪᱤᱡᱽ ᱠᱚ ᱵᱟᱝᱵᱚᱱ ᱞᱟᱜᱟᱣᱟ ᱟᱨ ᱩᱱᱟᱹᱜ ᱱᱟᱦᱟᱜ ᱵᱟᱝᱵᱚᱱ ᱦᱩᱫᱤᱥᱟ ᱟᱵᱚ ᱫᱚ ᱦᱚᱲᱟᱜ ᱡᱤᱭᱚᱱ ᱵᱟᱨᱮ ᱛᱮᱦᱚᱸ ᱵᱚᱱ ᱦᱩᱫᱤᱥᱟ ᱢᱮᱱᱠᱷᱟᱱ ᱡᱟᱦᱟᱸᱭ ᱫᱤᱠᱩ ᱠᱟᱱᱟ ᱠᱚ ᱩᱱᱠᱩ ᱫᱚ ᱢᱤᱫᱴᱮᱡ ᱠᱟᱱ ᱛᱟᱠᱚᱣᱟ ᱵᱤᱡᱽᱱᱮᱥ
ᱦᱳᱭ ᱟᱡ ᱛᱤᱱᱟᱹᱜ ᱮ ᱟᱭ ᱩᱯᱟᱨᱡᱚᱱ ᱫᱟᱲᱮᱭᱟᱜ-ᱟ ᱛᱤᱱᱟᱹᱜ-ᱮ ᱠᱟᱢ ᱫᱟᱲᱮᱭᱟᱜ ᱟᱭ ᱱᱚᱣᱟ ᱜᱮᱛᱚ ᱵᱷᱷᱟᱵᱤᱛᱮ ᱡᱮ ᱤᱧ ᱛᱤᱱᱟᱹᱜ ᱤᱧ ᱱᱚᱰᱮ ᱠᱷᱚᱱᱤᱧ ᱟᱨᱡᱟᱣ ᱫᱟᱲᱮᱭᱟᱜᱼᱟ ᱩᱱᱤ ᱛᱚ ᱱᱚᱟᱭ ᱥᱪᱟᱣ ᱤᱫᱤ ᱠᱟᱛᱮ ᱛᱮ ᱱᱚᱣᱟ ᱠᱚᱨᱟᱣᱮᱫᱟᱭ ᱥᱮ
ᱦᱳᱭ ᱪᱮᱫᱟᱜ ᱥᱮ ᱩᱱᱤ ᱫᱚ ᱵᱟᱭ ᱦᱩᱫᱤᱥᱟ ᱠᱤ ᱱᱚᱣᱟᱧ ᱞᱟᱜᱟᱣ ᱞᱮᱠᱷᱟᱡ ᱦᱚᱲᱟᱜ ᱦᱚᱲᱢᱚᱨ ᱨᱮ ᱠᱷᱚᱛᱤ ᱦᱩᱭᱩᱜᱼᱟ ᱥᱮ ᱦᱮᱸ
ᱤᱧ ᱱᱚᱣᱟᱧ ᱵᱮᱵᱚᱦᱟᱨᱮᱫ ᱠᱟᱱᱟ ᱱᱚᱣᱟᱛᱮ ᱛᱤᱱᱟᱹᱜ ᱦᱚᱲᱟᱜ ᱡᱤᱭᱚᱱ ᱠᱚ ᱱᱚᱥᱴᱚ ᱫᱟᱲᱮᱭᱟᱜᱼᱟ ᱚᱱᱟ ᱠᱚ ᱵᱟᱝᱠᱚ ᱦᱩᱫᱤᱥᱟ ᱡᱮᱢᱚᱱ ᱚᱱᱠᱟ ᱢᱮᱱᱟᱜᱼᱟ ᱡᱮᱢᱚᱱ ᱵᱚᱱ ᱞᱟᱹᱭᱟ ᱯᱟᱛᱟ ᱜᱚᱵᱤ ᱚᱱᱟ ᱠᱚᱫᱚ ᱟᱭᱢᱟ ᱫᱤᱱ ᱫᱷᱟᱹᱨᱤᱡ ᱫᱚ ᱱᱟᱦᱟᱜ ᱵᱟᱝ ᱛᱟᱦᱮᱱᱟ ᱦᱟᱸᱜ ᱢᱚᱸᱡᱽ ᱛᱮᱫᱚ ᱟᱫᱚ ᱩᱱᱠᱩ ᱡᱟᱦᱟᱸ ᱠᱮᱢᱤᱠᱮᱞ ᱠᱚ ᱢᱮᱥᱟᱭᱮᱫ ᱠᱟᱱᱟ ᱚᱱᱟᱛᱮ ᱱᱟᱦᱟᱜ ᱚᱱᱟ ᱡᱤᱭᱟᱹᱲᱜᱮ ᱦᱟᱹᱨᱭᱟᱹᱲ ᱜᱮ ᱧᱮᱞᱚᱜᱼᱟ ᱟᱨ
ᱩᱸ
ᱧᱮᱞᱚᱜᱼᱟ ᱱᱟᱦᱟᱜ ᱱᱤᱛᱚᱜ ᱴᱟᱴᱠᱟᱟᱜ ᱟᱹᱜᱩᱣᱟᱜ ᱠᱟᱱ ᱞᱮᱠᱟ ᱜᱮ ᱟᱨᱦᱚᱸ ᱡᱮᱢᱚᱱ ᱢᱮᱱᱟᱜᱼᱟ ᱟᱭᱢᱟ ᱡᱤᱱᱤᱥ ᱚᱱᱠᱟ ᱩᱛᱩ ᱛᱮᱭᱟᱜ ᱠᱚ ᱟᱲᱟᱜ ᱥᱟᱠᱟᱢ ᱠᱚᱦᱚᱸ ᱡᱟᱦᱟᱸ ᱛᱚᱞᱢᱚᱡᱚᱜ ᱠᱟᱱᱟ ᱟᱹᱜᱩ ᱛᱚᱨᱟ ᱚᱱᱟ ᱠᱚ ᱱᱟᱦᱟᱜ ᱩᱱᱠᱩ ᱚᱱᱠᱟᱱ ᱨᱟᱱ ᱠᱚᱠᱚ ᱞᱟᱜᱟᱣᱟᱜ ᱠᱟᱱᱟ ᱡᱮ ᱚᱱᱟ ᱠᱚ ᱵᱟᱭ ᱛᱚᱞᱢᱚᱡᱚᱜᱼᱟ ᱯᱷᱮᱨᱮᱥ ᱜᱮ ᱛᱟᱦᱮᱱᱟ
ᱟᱨ ᱚᱱᱠᱟ ᱠᱟᱛᱮᱫ ᱛᱮ ᱟᱵᱚ ᱵᱟᱝᱵᱚᱱ ᱧᱮᱞ ᱴᱷᱤᱠᱟ ᱟᱨ ᱱᱟᱦᱟᱜ ᱵᱟᱡᱟᱨ ᱠᱚᱨᱮ ᱠᱷᱚᱱ ᱵᱚᱱ ᱦᱟᱛᱟᱣᱮᱫᱼᱟ
ᱟᱫᱚ ᱚᱱᱟ ᱞᱟᱜᱟᱫ ᱜᱮ ᱦᱩᱭᱩᱜ ᱠᱟᱱᱟ ᱚᱱᱟ ᱚᱱᱟ ᱞᱟᱜᱟᱫ ᱜᱮ ᱦᱩᱭᱩᱜ ᱥᱤᱡᱤᱱ ᱨᱮᱭᱟᱜ ᱥᱚᱵᱡᱤ ᱫᱚ ᱥᱤᱡᱤᱱ ᱨᱮᱜᱮ ᱡᱚᱢ ᱢᱚᱡᱟ ᱠᱟᱨᱚᱱ ᱮᱴᱟᱜ ᱥᱚᱢᱚᱭ ᱫᱚ ᱵᱟᱝ ᱴᱷᱤᱠᱟ ᱠᱟᱨᱚᱱ ᱚᱱᱟ ᱫᱚ ᱟᱢᱫᱚ ᱱᱤᱛᱚᱜ ᱡᱚᱠᱷᱚᱱ ᱫᱚ ᱵᱟᱭ ᱦᱩᱭᱩᱜ ᱠᱟᱱᱟ ᱥᱮ ᱵᱟᱝ ᱩᱱᱤ ᱫᱚ ᱟᱹᱰᱤ ᱯᱟᱹᱦᱤᱞ ᱨᱮ ᱫᱚᱦᱚ ᱢᱮᱱᱟᱭ ᱠᱮᱫᱮᱭᱟ ᱥᱴᱳᱨ ᱨᱮ ᱟᱨ ᱩᱰᱩᱜ ᱠᱟᱛᱮᱜ ᱮ ᱟᱠᱷᱨᱤᱧ ᱠᱮᱫᱟ ᱛᱚ ᱥᱤᱡᱤᱱ ᱨᱮᱭᱟᱜ ᱫᱚ ᱥᱤᱡᱤᱱ ᱨᱮᱜᱮ ᱡᱚᱢ ᱴᱷᱤᱠᱟ ᱮᱴᱟᱜ ᱡᱚᱦᱚᱱ ᱫᱚ ᱵᱟᱝ ᱴᱷᱤᱠᱟ ᱛᱟᱦᱚᱞᱮ ᱠᱷᱟᱱ ᱜᱮ ᱠᱮᱢᱤᱠᱮᱞ ᱟᱨᱠᱚ ᱵᱮᱥᱤ ᱛᱟᱦᱮᱱ ᱠᱟᱱᱟ
ᱚᱱᱟ ᱦᱚᱸ ᱠᱟᱱᱟ ᱟᱨ ᱮᱱᱛᱮᱜ ᱡᱟᱦᱟᱸᱭ ᱵᱟᱡᱟᱨ ᱠᱚᱨᱮ ᱵᱚᱱ ᱛᱟᱦᱮᱸᱱᱚᱜᱼᱟ ᱩᱱᱠᱩ ᱫᱚ ᱵᱟᱡᱟᱨ ᱨᱮ ᱪᱮᱫ ᱵᱚᱱ ᱧᱟᱢᱟ ᱚᱱᱟ ᱠᱚᱜᱮᱵᱚᱱ ᱠᱤᱨᱤᱧᱮᱫ ᱠᱟᱱᱟ ᱱᱟᱦᱟᱜ ᱩᱱᱟᱹᱜ ᱥᱤᱡᱮᱱ ᱠᱚᱫᱚ ᱱᱟᱦᱟᱜ ᱵᱟᱝ ᱵᱚᱱ ᱦᱩᱫᱤᱥᱚᱜᱼᱟ ᱢᱮᱱᱟᱵᱚᱱ ᱱᱤᱛᱚᱜ ᱡᱟᱦᱱᱟᱜ ᱩᱥᱟᱹᱨᱟᱧ ᱧᱟᱢ ᱞᱮᱠᱷᱟᱡ ᱟᱨ ᱨᱳᱡᱽᱫᱤᱱ ᱦᱤᱞᱳᱜ ᱢᱤᱫᱴᱮᱡ ᱮᱢ ᱩᱛᱩᱭᱟ ᱚᱱᱠᱟ ᱛᱮᱦᱚᱸ ᱛᱚ ᱵᱟᱝ ᱡᱚᱢᱚᱠᱚᱜ ᱠᱟᱱᱟ ᱦᱮᱸ ᱥᱮ
ᱦᱩᱸ ᱦᱩᱸ
ᱟᱫᱚ ᱚᱱᱮ ᱚᱱᱠᱟ ᱞᱮᱠᱟᱛᱮ ᱢᱚᱡᱽᱵᱩᱨᱱᱛᱮ ᱡᱚᱢ ᱦᱩᱭᱩᱜ ᱠᱟᱱ ᱛᱟᱵᱚᱱᱟ ᱟᱨ ᱟᱛᱩᱨ ᱨᱮᱱ ᱦᱚᱲ ᱫᱚ ᱦᱟᱯᱲᱟᱢ ᱠᱚᱫᱚ ᱪᱮᱫ ᱠᱚ ᱪᱮᱠᱟᱹᱭᱮᱫ ᱠᱟᱱ ᱛᱟᱦᱮᱸᱱᱟ ᱟᱵᱚ ᱱᱤᱛᱚᱜ ᱛᱤᱱᱟᱹᱜ ᱦᱟᱱᱟ ᱱᱟ ᱵᱚᱱ ᱡᱚᱢᱮᱫ ᱚᱱᱟ ᱠᱷᱚᱱ ᱡᱟᱹᱥᱛᱤ ᱩᱱᱠᱩ ᱫᱚ ᱦᱱᱟᱜ ᱟᱲᱟᱜ ᱥᱟᱠᱟᱢ ᱛᱚ ᱦᱟᱱᱮ ᱟᱲᱟᱜ ᱜᱮᱠᱚ ᱨᱚᱦᱚᱭ ᱨᱚᱦᱚᱲ ᱠᱟᱫᱟ ᱦᱟᱸᱜ ᱟᱨ ᱦᱟᱹᱨᱭᱟᱹᱲᱚᱜ ᱫᱤᱱ ᱫᱚ ᱨᱚᱦᱚᱭ ᱟᱲᱟᱜ ᱠᱚᱜᱮ ᱠᱚ ᱡᱚᱢᱟ ᱟᱨ ᱱᱟᱦᱟᱜ ᱱᱟᱛᱮ ᱱᱤᱨᱚᱱ ᱥᱮᱫ ᱫᱚ ᱱᱟᱦᱟᱜ ᱚᱱᱟ ᱠᱚᱜᱮ ᱠᱚ ᱨᱚᱦᱚᱲ ᱠᱟᱜᱼᱟ ᱟᱫᱚ ᱫᱟᱜ ᱢᱟᱹᱰᱤ ᱥᱟᱶᱛᱮ ᱦᱟᱸᱜ ᱨᱟᱥᱮᱤᱭᱟᱛᱮ ᱠᱚ ᱡᱚᱢᱟ ᱡᱮᱢᱚᱱ ᱠᱤ ᱱᱤᱛᱚᱜ ᱫᱚ ᱟᱵᱚ ᱫᱟᱜ ᱢᱟᱹᱰᱤ ᱨᱟᱥᱮ ᱛᱚ ᱫᱟᱜ ᱢᱟᱹᱰᱤ ᱡᱟᱦᱟᱱᱟᱜ ᱟᱲᱟᱜ ᱨᱮᱵᱚᱱ ᱢᱮᱥᱟᱭᱟ ᱛᱚ ᱢᱚᱱᱮ ᱦᱩᱭᱩᱜᱼᱟ ᱟᱹᱰᱤ ᱱᱟᱪᱟᱨ ᱦᱟᱞᱚᱛ ᱨᱮᱧ ᱡᱚᱢᱮᱜᱼᱟ ᱦᱮᱸᱥᱮ
ᱦᱩᱸ ᱵᱟᱝᱜᱮ ᱟᱫᱚ ᱚᱲᱟᱜ ᱵᱟᱝᱜᱮ ᱟᱫᱚ ᱚᱲᱟᱜ ᱨᱮ ᱦᱟᱸᱜ ᱚᱲᱟᱜ ᱵᱟᱝᱜᱮ ᱚᱲᱟᱜ ᱨᱮᱫᱚ ᱚᱱᱠᱟ ᱜᱮ ᱡᱚᱢ ᱦᱩᱭᱩᱜ ᱜᱮᱭᱟ ᱟᱫᱚ ᱡᱚᱠᱷᱚᱱ ᱵᱟᱦᱨᱮ ᱥᱮᱫ ᱪᱟᱞᱟᱜ ᱦᱩᱭᱩᱜ ᱜᱮᱭᱟ ᱱᱚᱜᱼᱚᱭ ᱱᱟᱥ ᱛᱟ ᱠᱚ ᱵᱟᱱᱟᱣ ᱠᱟᱛᱮᱜ ᱜᱮ ᱤᱫᱤ ᱦᱩᱭᱩᱜ ᱜᱮᱭᱟ ᱵᱟᱠᱟᱜ ᱚᱲᱟᱜ ᱨᱮᱫᱚ ᱵᱮᱥ ᱯᱷᱮᱨᱮᱥ ᱛᱮᱜᱮ ᱡᱚᱢ ᱜᱮ ᱦᱩᱭᱩᱜ ᱜᱮᱭᱟ ᱡᱟᱦᱟᱸ ᱫᱚ ᱦᱮᱞᱫᱤ ᱴᱷᱤᱠ ᱛᱦᱮᱸᱱᱟ ᱥᱮ ᱦᱚᱲᱢᱚ ᱦᱚᱲ ᱜᱮ ᱚᱲᱟᱜ ᱦᱚᱲ ᱢᱚᱸᱡᱽ ᱠᱚ ᱛᱟᱦᱮᱱᱟ ᱱᱚᱝᱠᱟ ᱜᱮ ᱡᱚᱢ ᱦᱚᱭᱩᱜ ᱜᱮᱭᱟ,
ᱡᱮᱢᱚᱱ ᱟᱵᱚ ᱟᱹᱛᱳ ᱨᱮ ᱧᱟᱢᱚᱜᱼᱟ ᱵᱟᱹᱭᱦᱟᱹᱲ ᱨᱮ ᱧᱟᱢᱚᱜᱼᱟ ᱰᱟᱝᱨᱟ ᱠᱟᱴᱟ ᱟᱲᱟᱜ ᱡᱟᱦᱟᱸ ᱠᱚ ᱞᱟᱹᱭᱟ᱾ ᱚᱱᱟ ᱫᱚ ᱦᱚᱲᱢᱚ ᱨᱮ ᱵᱮᱥ ᱜᱮᱭᱟ ᱢᱮᱱᱠᱷᱟᱱ ᱵᱟᱡᱟᱨ, ᱨᱮ ᱠᱚ ᱱᱤᱛᱚᱜ ᱠᱚ ᱟᱹᱜᱩᱭᱮᱜᱼᱟ ᱵᱟᱡᱟᱨ ᱨᱮᱦᱚᱸ ᱟᱹᱰᱤ ᱠᱚᱢ ᱧᱟᱢᱚᱜ ᱛᱟᱦᱮᱸᱱᱟ ᱟᱫᱚ ᱟᱛᱳ ᱨᱮᱱ ᱦᱚᱲ ᱫᱚ ᱚᱱᱮ ᱚᱱᱟ, ᱠᱚ ᱵᱚᱱ ᱡᱚᱢᱟ, ᱟᱨᱦᱚᱸ ᱮᱢᱟᱱ ᱛᱮᱭᱟᱜ ᱡᱮᱢᱚᱱ ᱨᱚᱠᱚᱡ ᱠᱚ ᱦᱩᱭᱱᱟ ᱢᱮᱸᱫᱽ ᱞᱟᱹᱜᱤᱫ ᱟᱹᱰᱤ ᱠᱚ ᱵᱮᱥ ᱜᱮᱭᱟ᱾ ᱨᱚᱠᱚᱡ ᱠᱚ ᱡᱷᱤᱱᱩᱠ ᱠᱚ ᱩᱱᱠᱩ ᱫᱚ ᱠᱚ ᱱᱟᱦᱟᱜ ᱵᱟᱡᱟᱨ ᱠᱚᱨᱮ ᱫᱚ ᱵᱟᱝ ᱵᱚᱱ ᱧᱟᱢᱮᱜ ᱠᱚᱣᱟ ᱟᱨᱦᱚᱸ, ᱵᱟᱡᱟᱨ ᱨᱮᱫᱚ ᱱᱷᱟᱜ ᱦᱟᱹᱠᱩ ᱠᱚᱵᱚᱱ ᱡᱚᱢ ᱠᱷᱟᱡ ᱞᱟᱹᱴᱩ ᱦᱟᱹᱠᱩ ᱦᱮᱸᱥᱮ
ᱦᱩᱸ
ᱡᱮᱢᱚᱱ ᱠᱟᱹᱴᱤᱡ ᱦᱟᱹᱠᱩ ᱠᱚ ᱢᱮᱱᱟ ᱰᱷᱟᱹᱲᱠᱟᱹᱜ ᱦᱟᱹᱠᱩ ᱩᱱᱠᱩ ᱠᱚ ᱡᱚᱢ ᱞᱟᱹᱠᱛᱤ ᱩᱱᱠᱩ ᱠᱚᱦᱚᱸ ᱟᱛᱳ ᱨᱮᱠᱚ ᱧᱟᱢᱚᱜ ᱛᱟᱦᱮᱱᱟ ᱟᱨ ᱵᱟᱡᱟᱨ ᱥᱟᱦᱟᱨ ᱨᱮ ᱡᱟᱦᱟᱸ ᱠᱚ ᱤᱫᱤ ᱠᱚᱣᱟ ᱩᱱᱠᱩ ᱢᱟ ᱱᱟᱦᱟᱜ ᱤᱫᱤᱼᱤᱫᱤ ᱛᱤᱜᱮ ᱱᱟᱦᱟᱜ ᱠᱚ ᱞᱟᱢᱡᱟᱜ ᱪᱟᱵᱟᱜᱼᱟ᱾
ᱟᱹᱞᱤᱧ ᱫᱚ ᱟᱹᱛᱩ ᱚᱲᱟᱜ ᱨᱮᱜᱮᱞᱤᱧ ᱟᱹᱞᱤᱧ ᱫᱚ ᱟᱹᱛᱩ ᱚᱲᱟᱜ ᱨᱤᱧ ᱦᱟᱨᱟ ᱵᱩᱨᱩ ᱟᱠ ᱠᱟᱱ ᱨᱮᱦᱚᱸ ᱟᱫᱚ ᱵᱟᱡᱟᱨ ᱫᱚᱞᱤᱧ ᱪᱟᱞᱟᱜ ᱦᱤᱡᱩᱜᱼᱟ ᱥᱚᱵ ᱫᱤᱱ ᱜᱮ ᱟᱫᱚ ᱚᱱᱟ ᱛᱮᱜᱮ ᱟᱹᱛᱩ ᱚᱲᱟᱜ ᱟᱨ ᱵᱟᱡᱟᱨ ᱨᱮᱱᱟᱜ ᱥᱚᱵ ᱜᱮ ᱟᱹᱞᱤᱧᱟᱜ ᱫᱚ ᱠᱚᱢᱯᱤᱴᱤᱥᱚᱱ ᱢᱮᱱᱟᱜ ᱟᱠᱟᱫ ᱛᱟᱹᱞᱤᱧᱟ
ᱦᱳᱭ ᱡᱮᱢᱚᱱ ᱠᱚ ᱞᱟᱹᱭᱟ ᱡᱚᱸᱰᱽᱨᱟ, ᱡᱚᱸᱰᱽᱨᱟ ᱫᱚ, ᱟᱹᱰᱤ ᱵᱮᱥ ᱜᱮᱭᱟ ᱟᱵᱚ ᱦᱚᱲᱢᱚ ᱞᱟᱹᱜᱤᱜ ᱡᱚᱸᱰᱨᱟ ᱨᱮ ᱟᱭᱢᱟ ᱠᱟᱱ ᱵᱷᱤᱴᱟᱢᱤᱱ ᱧᱟᱢᱚᱜ ᱠᱟᱱᱟ ᱡᱮ ᱠᱤ ᱵᱟᱵᱚᱱ ᱵᱟᱰᱟᱭᱟ ᱢᱮᱱᱠᱷᱟᱱ ᱥᱮᱫᱟᱭ ᱦᱚᱲ ᱫᱚ ᱵᱷᱮᱴᱟᱢᱤᱱ ᱠᱚ ᱪᱮᱫ ᱠᱚ ᱢᱮᱛᱟᱜᱼᱟ, ᱚᱱᱟ ᱠᱚᱫᱚ ᱵᱟᱝ ᱩᱱᱟᱹᱜ ᱠᱚ ᱦᱩᱫᱤᱥᱟ ᱢᱮᱱᱠᱷᱟᱱ ᱚᱱᱠᱟᱱ ᱡᱤᱱᱤᱥ ᱜᱮᱠᱚ ᱡᱚᱢᱮᱜ ᱠᱟᱱ ᱛᱟᱦᱮᱸᱱᱟ ᱡᱟᱦᱟᱸ ᱨᱮ ᱵᱷᱚᱨᱯᱩᱨ ᱢᱟᱛᱨᱟ ᱨᱮ ᱵᱷᱮᱴᱟᱢᱤᱱ ᱠᱚ ᱧᱟᱢᱚᱜ ᱠᱟᱱ ᱛᱟᱸᱦᱮᱱᱟ
ᱞᱟᱦᱟᱛᱮ ᱡᱮᱢᱚᱱ ᱦᱮᱸ ᱡᱮᱢᱚᱱ ᱡᱮᱢᱚᱱ ᱟᱵᱚ ᱡᱚᱸᱰᱨᱟ ᱡᱚᱸᱰᱨᱟ ᱞᱮᱴᱚ ᱵᱟᱝᱵᱚᱱ ᱡᱚᱢᱮᱜᱼᱟ ᱡᱚᱸᱰᱨᱟ ᱚᱱᱟ ᱦᱚᱛᱮᱫ ᱛᱮ ᱱᱚᱝᱠᱟ ᱤᱭᱟᱹᱜ ᱠᱟᱱᱟ
ᱦᱳᱭ ᱜᱩᱦᱩᱢ ᱨᱮᱱᱟᱜ ᱡᱮᱢᱚᱱ ᱵᱚᱱ ᱢᱮᱛᱟᱜ ᱛᱟᱦᱮᱸᱱᱟ ᱟᱨᱦᱚᱸ ᱜᱩᱦᱩᱢ ᱫᱟᱠᱟ᱾
ᱦᱩᱸ ᱦᱩᱸ
ᱚᱱᱟ ᱠᱚ ᱱᱟᱦᱟᱜ ᱱᱮᱛᱟᱨ ᱫᱚ ᱵᱟᱝ ᱵᱚᱱ ᱧᱟᱢᱮᱜᱼᱟ ᱠᱚᱫᱮ ᱢᱟ ᱮᱠᱟᱞ ᱛᱮᱜᱮ ᱟᱫ ᱪᱟᱵᱟᱭᱮᱱᱟ᱾
ᱦᱩᱸ
ᱚᱱᱟ ᱠᱚ ᱡᱚᱢ ᱫᱚ ᱦᱚᱲᱢᱚᱨᱮ ᱟᱹᱰᱤ ᱵᱮᱥ ᱜᱮᱭᱟ ᱡᱮᱢᱚᱱ ᱠᱤ ᱱᱤᱛᱚᱜ ᱚᱱᱟ ᱠᱚ ᱧᱟᱢ ᱦᱚᱸ ᱵᱟᱝ ᱧᱟᱢᱚᱜ ᱠᱟᱱᱟ᱾ ᱟᱨ ᱚᱱᱟ ᱠᱚ ᱡᱟᱦᱟᱸᱭ ᱠᱚᱢ ᱠᱷᱟᱡ ᱠᱚ ᱵᱷᱟᱹᱵᱤᱭᱟ ᱠᱤ, ᱱᱟᱪᱟᱨ ᱜᱮᱭᱟ ᱠᱚ ᱡᱟᱹᱱᱤᱜ ᱚᱱᱟ ᱞᱟᱹᱜᱤᱫ ᱚᱱᱠᱟ ᱠᱚ ᱡᱚᱢᱮᱜᱼᱟ ᱟᱭᱢᱟ ᱨᱚᱠᱚᱢ ᱦᱚᱲ ᱵᱟᱵᱟᱱ ᱵᱷᱟᱹᱵᱤᱭᱟ ᱦᱳᱭᱥᱮ, ᱟᱫᱚ ᱚᱱᱟᱛᱮ ᱱᱤᱛ ᱚᱜ ᱢᱟ ᱱᱤᱭᱟᱹ ᱡᱮᱱᱨᱮᱥᱮᱱ ᱨᱮ ᱟᱹᱰᱤ ᱵᱷᱤᱭᱟᱭᱯᱤ ᱵᱷᱤᱭᱟᱭᱯᱤ ᱡᱚᱢ ᱦᱮᱜ ᱠᱟᱱ ᱛᱮ ᱚᱱᱮ ᱚᱱᱠᱟ ᱦᱩᱭᱩᱜ ᱠᱟᱱᱟ ᱟᱨᱦᱚᱸ ᱦᱤᱡᱩᱜ ᱠᱟᱱ ᱡᱮᱱᱨᱮᱥᱮᱱ ᱨᱮ ᱛᱤᱱᱟᱹᱜ ᱵᱷᱤᱭᱟᱭᱯᱤ ᱦᱩᱭᱩᱜᱼᱟ ᱱᱟᱦᱟᱜ ᱦᱩᱫᱤᱥᱚᱜ ᱟᱹᱰᱤ ᱢᱩᱥᱠᱤᱞ ᱵᱩᱡᱷᱟᱹᱜ ᱠᱟᱱᱟ᱾
ᱴᱷᱤᱠ ᱜᱮᱭᱟ ᱟᱞᱟᱝ ᱟᱜ ᱠᱟᱛᱷᱟ ᱚᱠᱛᱚ ᱦᱩᱭᱮᱱ ᱛᱟᱞᱟᱝᱼᱟ᱾
ᱦᱳᱭ ᱦᱳᱭ ᱦᱳᱭ᱾